ᱦᱳᱭ
ᱦᱩᱸ ᱪᱮᱫ ᱵᱤᱱ ᱪᱮᱠᱟᱭᱮᱫ ᱛᱟᱦᱮᱸᱱᱟ?
ᱦᱚᱸᱜᱼᱚᱭ ᱠᱷᱮᱛ ᱠᱚ ᱧᱮᱞ ᱵᱟᱲᱟ ᱦᱩᱭᱩᱜ ᱠᱟᱱ ᱛᱟᱦᱮᱸᱱᱟ, ᱟᱪᱪᱷᱟ ᱟᱵᱮᱱ ᱜᱮᱵᱮᱱ ᱢᱮᱥᱮᱡ ᱮᱫ ᱛᱟᱦᱮᱸᱱᱟ ᱥᱮᱪᱮᱫ?
ᱦᱩᱸ ᱦᱳᱭ᱾
ᱚᱻ ᱟᱥᱚᱞᱮ ᱚᱸᱰᱮ ᱠᱚ ᱧᱮᱞ ᱫᱟᱥᱮ ᱜᱨᱩᱨᱩᱯ ᱨᱮ ᱡᱟᱦᱟᱸᱭ ᱜᱮ ᱳᱠᱮ ᱠᱚ ᱚᱞᱫᱟ, ᱟᱫᱟᱚ ᱠᱚᱞᱦᱚᱜ ᱫᱟᱠᱚ᱾ ᱛᱚ ᱢᱤᱫ ᱦᱚᱲ ᱠᱚᱞ ᱠᱟᱜ ᱛᱟᱦᱮᱸᱱᱟᱭ ᱱᱤᱛᱚᱜᱼᱜᱮ᱾
ᱦᱮᱸ᱾
ᱟᱫᱚ ᱦᱩᱸ᱾ ᱟᱠᱷᱮᱨ ᱡᱟᱜᱮ ᱯᱟᱨᱥᱳᱱᱟᱞ ᱰᱤᱴᱮᱞᱥ ᱦᱚᱸ ᱞᱮᱭ ᱵᱟᱝ ᱜᱟᱱᱳᱜᱼᱟ ᱱᱤᱭᱟᱹ ᱠᱚᱛᱮ
ᱦᱮᱸ ᱦᱮᱸ᱾
ᱛᱚᱵᱮ ᱪᱤᱜ ᱵᱤᱥᱚᱭ ᱱᱤᱭᱮ ᱨᱚᱯᱚᱲ ᱦᱳᱭᱳᱜᱼᱟ ᱛᱷᱚᱲᱟ ᱠᱟᱹᱴᱤᱡ ᱞᱟᱹᱭ ᱵᱮᱱ᱾
ᱩᱸᱜ ᱟᱵᱚ ᱱᱤᱭᱟᱹ ᱥᱚᱢᱟᱡ ᱨᱮ ᱫᱮ ᱚᱱᱟ ᱦᱟᱺᱰᱤ ᱯᱟᱹᱨᱣᱟᱹ ᱵᱟᱵᱚᱛ
ᱦᱟᱺᱰᱤ ᱯᱟᱹᱨᱣᱟᱹ ᱵᱟᱵᱚᱫ ᱦᱮᱸ ᱟᱨ ᱚᱞᱚᱜ ᱯᱟᱲᱦᱟᱣ ᱵᱟᱵᱚᱫ ᱛᱮ
ᱦᱮᱸ ᱦᱳᱭ᱾
ᱦᱮᱸ᱾ ᱛᱚ ᱟᱹᱞᱤᱧ ᱫᱩᱞᱤᱧ ᱢᱮᱱᱟ ᱡᱮ ᱦᱟᱺᱰᱤ ᱯᱟᱹᱣᱨᱟᱹ ᱡᱮᱨᱚᱠᱚᱢ ᱠᱩ ᱧᱩ ᱵᱟᱲᱟᱭᱮᱜᱼᱟ, ᱚᱱᱟ ᱨᱮᱫᱚ
ᱦᱩᱸ᱾
ᱦᱤᱻ ᱟᱫᱚᱜ ᱡᱩᱫᱤ ᱱᱤᱛᱚᱜ ᱱᱤᱛᱚᱜ ᱡᱟᱦᱟᱸᱭ ᱜᱟᱨᱡᱮᱱ ᱠᱩ ᱥᱮ ᱜᱚ ᱵᱟᱵᱟ ᱛᱟᱠᱳ ᱥᱮ ᱢᱟᱨᱟᱝ ᱦᱚᱲ ᱠᱩ ᱩᱝᱠᱩ ᱡᱩᱫᱤ ᱜᱤᱫᱽᱨᱟᱹ ᱠᱩ ᱯᱴᱷᱩᱣᱟᱹ ᱠᱩ ᱡᱩᱫᱤ ᱠᱩ ᱠᱳᱞ ᱠᱚᱣᱟ ᱤᱥᱠᱩᱞ ᱠᱚᱠᱚ ᱡᱩᱫᱤ ᱠᱚ ᱠᱳᱞ ᱠᱚᱣᱟ ᱵᱟᱝ ᱛᱟᱦᱞᱮ ᱠᱷᱟᱡ ᱪᱤ ᱪᱤᱫ ᱦᱩᱭᱩᱜᱼᱟ? ᱩᱝᱠᱩ ᱫᱚᱢᱮᱜᱟᱱ ᱜᱤᱫᱽᱨᱟᱹ ᱥᱟᱹᱛᱮᱠᱚ ᱧᱟᱯᱟᱢ ᱫᱚᱢᱮ ᱜᱟᱱ ᱜᱤᱫᱽᱨᱟᱹ ᱥᱟᱛᱮ ᱧᱟᱯᱟᱢ ᱠᱟᱨᱚᱱ ᱛᱮ ᱪᱤᱫ ᱦᱩᱭᱩᱜᱼᱟ ᱩᱱᱤ ᱩᱱᱤ ᱜᱤᱫᱽᱨᱟᱹᱣᱟᱜ ᱫᱤᱠᱩᱣᱟᱜ ᱯᱚᱨᱤᱵᱮᱥ ᱧᱮᱞᱟᱭ ᱩᱱᱤ ᱥᱟᱶᱛᱮ ᱧᱟᱯᱟᱢ ᱧᱟᱯᱟᱢ ᱜᱮ ᱚᱲᱟᱜ ᱦᱚᱸ ᱪᱟᱞᱟᱜ ᱜᱮᱭᱟᱭ
ᱛᱚ ᱩᱱᱤᱭᱟᱜ ᱚᱲᱟᱜ ᱨᱮᱱᱟᱜ ᱯᱚᱨᱤᱵᱮᱥᱮ ᱧᱮᱞᱟ ᱯᱷᱤᱨ ᱦᱟᱹᱱᱤ ᱵᱤᱦᱟᱹᱨᱤ ᱜᱤᱫᱽᱨᱟᱹᱣᱟᱜ ᱯᱚᱨᱤᱵᱮᱥᱮ ᱧᱮᱞᱟ ᱯᱷᱤᱨ ᱟᱨᱚ ᱡᱟᱦᱟᱸ ᱛᱤᱱᱟᱹᱜ ᱢᱮᱱᱟᱜ ᱛᱚ ᱚᱝᱠᱩ ᱥᱚᱝ ᱟᱵᱩ ᱵᱟᱫ ᱠᱟᱛᱮᱫ ᱥᱟᱱᱛᱟᱲ ᱵᱟᱫ ᱠᱟᱛᱮ ᱩᱱᱠᱩᱣᱟᱜ ᱯᱚᱨᱤᱵᱮᱥ ᱡᱚᱠᱷᱚᱱ ᱧᱮᱞᱟᱭ ᱡᱮ ᱟᱥᱚᱞ ᱱᱩᱠᱩ ᱫᱚ ᱱᱚᱝᱠᱟ ᱠᱚ ᱛᱮᱦᱮᱱ ᱠᱟᱱᱟ ᱱᱚᱝᱠᱟ ᱠᱚ ᱛᱮᱦᱮᱱ ᱠᱟᱱᱟ ᱛᱚ ᱚᱱᱟᱫᱚ ᱪᱤᱜᱠᱟ ᱠᱷᱚᱡ ᱦᱩᱭᱩᱜ ᱠᱟᱱᱟ ᱡᱚᱠᱷᱚᱱ ᱯᱟᱹᱴᱷᱩᱣᱟᱹ ᱡᱚᱠᱷᱚᱱ ᱤᱥᱠᱩᱞ ᱡᱚᱠᱷᱚᱱ ᱪᱟᱞᱟᱜ ᱠᱟᱱᱟ ᱛᱟᱯᱚᱨᱮ ᱚᱱᱟᱛᱮ ᱚᱞᱚᱜ ᱯᱟᱲᱦᱟᱜ ᱫᱚᱢᱮ ᱡᱚᱨᱩᱨᱤ ᱠᱟᱱᱟ ᱚᱞᱚᱜ ᱯᱟᱲᱦᱟᱜ ᱞᱟᱹᱜᱤᱫ ᱡᱚᱠᱷᱚᱱ ᱤᱥ ᱠᱩᱞᱮ ᱪᱟᱞᱟᱜᱼᱟ ᱛᱚ ᱫᱚᱢᱮ ᱨᱚᱠᱚᱢ ᱦᱚᱲ ᱥᱟᱛᱮ ᱨᱚᱯᱚᱲᱟᱭ ᱨᱚᱲᱟᱭ ᱜᱟᱛᱮᱜ ᱟᱭ ᱛᱚ ᱠᱤᱪᱷᱩ ᱩᱱᱠᱩ ᱴᱷᱮᱡ ᱦᱚᱸ ᱩᱱᱠᱩ ᱴᱷᱮᱡ ᱠᱷᱚᱱ ᱦᱚᱸ ᱥᱮᱬᱟᱭᱟᱭ ᱟᱫᱚ ᱪᱤᱜ ᱡᱚᱠᱷᱚᱱ ᱟᱡ ᱡᱚᱠᱷᱚᱱ ᱦᱟᱨᱟᱜᱟᱭ ᱱᱮᱛᱟᱨᱤᱡ ᱜᱤᱫᱽᱨᱟᱹ
ᱦᱩᱸ ᱦᱩᱸ
ᱚᱞᱚᱜ ᱯᱟᱲᱦᱟᱜ ᱥᱮᱬᱟ ᱠᱟᱛᱮᱜ ᱡᱚᱠᱷᱚᱱ ᱦᱟᱨᱟᱜ ᱟᱭ ᱵᱟᱝ ᱢᱟᱛᱚ ᱩᱱᱤ ᱪᱤᱜ ᱟᱫᱚ ᱡᱚᱠᱷᱚᱱ ᱱᱮᱛᱟᱨ ᱡᱮᱢᱚᱱ ᱠᱤᱪᱷᱩ ᱠᱤᱪᱷᱩ ᱦᱟᱲᱟᱢ ᱦᱚᱲᱠᱩ ᱦᱟᱯᱲᱟᱢᱠᱩ ᱩᱱᱠᱩ ᱵᱷᱤᱸᱫᱟᱹᱲ ᱵᱟᱲᱟᱭ ᱠᱟᱱᱟ ᱠᱚ ᱧᱩ ᱛᱮ ᱵᱟᱡᱟᱨ ᱨᱮ ᱞᱮᱴ ᱠᱚᱨᱮ ᱥᱮ ᱦᱚᱨ ᱠᱚᱨᱮ ᱦᱩᱸ ᱛᱟᱦᱞᱮ ᱠᱷᱟᱡ ᱪᱤᱜ ᱦᱩᱭᱩᱜᱼᱟ ᱩᱱᱠᱩ ᱡᱚᱠᱷᱚᱱ ᱠᱚ ᱧᱮᱞ ᱧᱮᱞ ᱟᱹᱠᱩ ᱟᱫᱚ ᱪᱤᱜ ᱠᱚ ᱢᱮᱱᱟ ᱡᱮ ᱢᱟᱱᱮ ᱟᱠᱩ ᱦᱮᱸ ᱮᱵᱚᱨᱮ ᱟᱠᱚ ᱠᱚ ᱥᱚᱪᱟᱭᱚᱜᱼᱟ ᱡᱮ ᱱᱚᱜᱼᱚᱭ ᱡᱮ ᱟᱵᱚ ᱵᱚᱱ ᱯᱟᱲᱦᱟᱣᱟᱜ ᱠᱟᱱᱟ ᱛᱚ ᱦᱚᱲ ᱟᱵᱚ ᱡᱩᱫᱤ ᱵᱚᱱ ᱧᱩᱭᱟ ᱛᱚ ᱪᱤᱜ ᱠᱩ ᱦᱚᱲ ᱪᱤᱜ ᱠᱩ ᱢᱮᱛᱟ ᱵᱚᱱᱟ ᱡᱩᱫᱤ ᱡᱩᱫᱤ ᱚᱞᱚᱜ ᱯᱟᱲᱦᱟᱜ ᱡᱩᱫᱤ ᱠᱩ ᱥᱮᱬᱟᱭ ᱦᱮᱡᱠᱩ ᱤᱥᱠᱩᱞ ᱠᱩ ᱡᱚᱫᱤ ᱪᱟᱞᱟᱜ ᱠᱷᱟᱡ ᱩᱝᱠᱩᱣᱟᱜ ᱯᱚᱨᱤᱵᱮᱥ ᱥᱚ-ᱥᱚᱵᱦᱚᱲᱟᱜ ᱯᱚᱨᱤᱵᱮᱥ ᱠᱩ ᱧᱮᱞᱟᱥᱮ ᱛᱚᱠᱷᱚᱱ ᱟᱠᱩᱣᱟᱜ ᱟᱠᱩᱣᱟᱜ ᱵᱷᱩᱛᱤ ᱨᱮ ᱦᱚᱸ ᱚᱱᱟ ᱦᱩᱫᱤᱥ ᱦᱤᱡᱩᱜᱼᱟ ᱡᱮ ᱪᱮᱫᱟᱜ ᱤᱧ ᱧᱩᱭᱟ ᱵᱟᱠᱷᱟᱡ ᱫᱩᱧ ᱵᱷᱤᱸᱫᱟᱹᱲ ᱵᱟᱲᱟᱭᱟ ᱩᱱᱠᱩ ᱞᱮᱠᱟᱠᱤ ᱦᱟᱲᱟᱢ ᱦᱚᱲ ᱡᱟᱦᱟᱸᱭ ᱦᱟᱯᱟᱲᱟᱢ ᱠᱩ ᱢᱮᱱᱟᱜ ᱠᱚᱣᱟ ᱠᱩ ᱵᱟᱭᱦᱚᱸ ᱱᱚᱜᱠᱷᱟᱡ ᱪᱤᱜ ᱪᱤᱜ ᱦᱩᱭᱩᱜᱼᱟ ᱚᱱᱟ ᱦᱟᱺᱰᱤ ᱧᱩ ᱠᱚᱫᱚ ᱟᱫᱚ ᱩᱱᱟᱹᱜ ᱫᱚ ᱵᱟᱭ ᱫᱤᱭᱟᱱᱟ ᱛᱚ ᱟᱢᱟᱜ ᱠᱟᱹᱴᱤᱡ ᱦᱩᱫᱤᱥ ᱞᱟᱹᱭ ᱢᱮ ᱟᱢ
ᱟᱪᱪᱷᱟ ᱟᱹᱞᱤᱧᱟᱜ ᱦᱩᱫᱤᱥ ᱥᱮ ᱟᱹᱵᱤᱱ ᱱᱟᱯᱟᱭ ᱠᱟᱛᱷᱟ ᱵᱤᱱ ᱞᱟᱹᱭ ᱠᱮᱫᱟ ᱟᱫᱚ ᱟᱹᱞᱤᱧ ᱦᱚᱸ ᱚᱱᱟᱞᱤᱧ ᱢᱮᱱᱟ ᱡᱮ ᱵᱟᱝ ᱧᱩ ᱠᱚᱢᱟ ᱱᱟᱦᱟᱜ ᱵᱟᱝᱠᱚ ᱧᱩᱭᱮᱫᱟ ᱟᱨ ᱡᱟᱦᱟᱸᱭ ᱠᱚ ᱱᱟ ᱱᱟᱣᱟ ᱱᱟᱦᱼᱼ ᱡᱩᱣᱟᱹᱱ ᱠᱚ ᱵᱟᱝ ᱜᱤᱫᱽᱨᱟᱹ ᱯᱟᱹᱴᱷᱩᱣᱟᱹ ᱠᱚᱜᱮ ᱧᱩ ᱱᱟᱜ ᱠᱚ ᱪᱮᱫᱚᱜ ᱠᱟᱱᱟ ᱱᱚᱜᱚᱭ ᱱᱩᱠᱩ ᱫᱚ ᱟᱠᱚᱛᱮᱫᱚ ᱵᱟᱠᱚ ᱪᱮᱫᱚᱜ ᱠᱟᱱᱟ ᱟᱠᱚ ᱥᱩᱨ ᱨᱮ ᱟᱠᱚ ᱨᱮᱱ ᱵᱟᱵᱟ ᱫᱟᱫᱟ ᱩᱱᱠᱩ ᱠᱚ ᱧᱩᱭᱟ ᱦᱚ ᱟᱫᱚ ᱚᱱᱟ ᱥᱩᱨ ᱨᱮ ᱛᱟᱦᱮᱱ ᱠᱷᱟᱱ ᱩᱱᱤ ᱜᱤᱫᱽᱨᱟᱹ ᱥᱮ ᱵᱟᱹᱵᱩ ᱜᱤᱫᱽᱨᱟᱹ ᱡᱟᱦᱟᱸᱭ ᱜᱮ ᱱᱟᱦᱟᱜ ᱩᱱᱤ ᱟᱫᱚ ᱠᱚ ᱢᱮᱛᱟᱭᱟ ᱱᱮ ᱵᱟᱹᱵᱩ ᱠᱟᱹᱴᱤᱡ ᱮᱢ ᱧᱩᱭ ᱠᱷᱟᱱ ᱟᱹᱰᱤ ᱡᱩᱛ ᱵᱩᱡᱷᱟᱹᱜ ᱠᱟᱱᱟ ᱮᱱᱠᱷᱟᱱ ᱩᱱᱤ ᱜᱤᱫᱽᱨᱟᱹ ᱢᱟ ᱦᱟᱜ ᱵᱟᱭ ᱵᱟᱲᱟᱭᱟ ᱡᱮ ᱱᱚᱣᱟ ᱫᱚ ᱵᱩᱞᱩᱜ ᱟᱠᱚ ᱱᱚᱣᱟ ᱧᱩ ᱠᱟᱛᱮᱫ ᱫᱚ ᱮᱴᱟᱜ ᱞᱮᱠᱟ ᱠᱚᱸᱰᱮᱞᱚᱜ ᱟᱢ ᱥᱮᱢ ᱜᱤᱛᱤᱡ ᱵᱟᱲᱟᱜᱼᱟ ᱢᱟᱱᱮ ᱵᱟᱹᱲᱤᱡ ᱡᱤᱱᱤᱥ ᱠᱟᱱᱟ ᱢᱟᱱᱮ ᱩᱱᱤ ᱫᱚ ᱵᱟᱭ ᱵᱩᱡᱽ ᱮᱫᱟ ᱢᱮᱱᱠᱷᱟᱱ ᱩᱱᱤ ᱩᱱ ᱡᱚᱠᱷᱚᱱ ᱡᱩᱫᱤᱢ ᱱᱮᱭᱟ ᱩᱱᱤ ᱫᱚ ᱟᱜ ᱟᱯᱮ ᱢᱟ ᱩᱱᱠᱩ ᱢᱟ ᱢᱟᱨᱟᱝ ᱦᱚᱲ ᱠᱟᱱᱟ ᱠᱚ
ᱦᱩᱸ
ᱮᱱᱠᱷᱟᱱ ᱩᱱᱠᱩᱣᱟᱜ ᱠᱟᱛᱷᱟ ᱵᱟᱝ ᱵᱟᱝ ᱮ ᱞᱟᱹᱭ ᱫᱟᱲᱮᱭᱟᱜᱼᱟ, ᱩᱱᱤ ᱩᱱ ᱡᱚᱦᱚᱜ ᱧᱩᱭᱟ, ᱟᱫᱚ ᱚᱱᱮ ᱚᱱᱠᱟ ᱠᱟᱹᱴᱤᱡ ᱠᱟᱹᱴᱤᱡ ᱧᱩ ᱧᱩ ᱛᱮᱜᱮ ᱟᱫᱚ ᱩᱱᱠᱩ ᱦᱚᱸᱠᱚ ᱪᱮᱫᱚᱜ ᱠᱟᱱᱟ᱾
ᱦᱮᱸ
ᱟᱨ ᱟᱫᱷᱮᱠ ᱡᱩᱫᱤ ᱩᱱ ᱡᱚᱦᱚᱜ ᱩᱱᱤ ᱜᱤᱫᱽᱨᱟᱹ ᱦᱚᱸ ᱡᱩᱫᱤ ᱵᱟᱝ ᱩᱱᱠᱩ ᱵᱟᱠᱚ ᱵᱟᱝ ᱜᱮᱠᱚ ᱢᱮᱛᱟ ᱠᱮᱭᱟ ᱮᱱᱠᱷᱟᱱ ᱩᱱᱤ ᱫᱚ ᱵᱟᱭ ᱪᱮᱫ ᱠᱮᱭᱟ ᱟᱨ ᱥᱮᱬᱟ ᱦᱚᱲ ᱠᱚᱦᱚᱸ ᱜᱤᱫᱽᱨᱟᱹ ᱥᱟᱢᱟᱝ ᱨᱮᱫᱚ ᱵᱟᱝ ᱧᱩ ᱫᱚᱨᱠᱟᱨ ᱪᱮᱫᱟᱜ ᱪᱮ ᱚᱱᱟ ᱫᱚ ᱚᱱᱟ ᱧᱩ ᱠᱟᱛᱮ ᱫᱚ ᱱᱮᱛᱟᱨ ᱫᱚ ᱮᱠᱟᱞ ᱢᱟᱱᱮ ᱵᱷᱟᱜᱮ ᱠᱟᱹᱢᱤ ᱫᱚ ᱵᱟᱝ ᱠᱚ ᱠᱟᱹᱢᱤ ᱮᱭᱟ᱾ ᱧᱮᱞ ᱠᱚᱣᱟᱵᱚᱱ ᱦᱟᱲᱟᱢ ᱦᱚᱲ ᱦᱚᱸ ᱥᱮ ᱵᱟᱵᱟ ᱦᱚᱲ ᱦᱚᱸ ᱧᱩ ᱠᱟᱛᱮ ᱧᱩ ᱵᱩᱞ ᱠᱟᱛᱮ ᱛᱮ ᱟᱠᱚᱨᱮᱱ ᱱᱤᱡᱮᱨ ᱜᱚᱜᱚ ᱥᱟᱞᱟᱜ ᱵᱟᱵᱟ ᱥᱟᱞᱟᱜ ᱮᱨᱟ ᱥᱟᱞᱟᱜ ᱠᱚ ᱱᱮᱭᱟᱣ ᱛᱟᱯᱟᱢ ᱠᱟᱱᱟ ᱟᱨ ᱯᱚᱨᱤᱵᱟᱨ ᱠᱚᱦᱚᱸ ᱵᱷᱟᱹᱜᱤ ᱛᱮ ᱵᱟᱠᱚ ᱧᱮᱞ ᱫᱟᱲᱮᱭᱟᱜ ᱠᱟᱱᱟ᱾
ᱦᱩᱸ
ᱤᱱᱟᱹᱛᱮ ᱟᱹᱞᱤᱧ ᱢᱮᱱ ᱟᱞᱤᱧ ᱦᱟᱺᱰᱤ ᱯᱟᱹᱨᱣᱟᱹ ᱫᱚ ᱦᱟᱸᱜ ᱟᱹᱰᱤ ᱜᱮ ᱵᱟᱹᱲᱤᱡ ᱡᱤᱱᱤᱥ ᱠᱟᱱᱟ᱾ ᱮᱱᱛᱮᱫ ᱱᱚᱣᱟ ᱫᱚ ᱟᱵᱚᱣᱟᱜ ᱵᱚᱸᱜᱟ ᱵᱩᱨᱩ ᱞᱟᱹᱜᱤᱫ ᱠᱟᱱᱟ ᱤᱱᱟᱹ ᱵᱚᱸᱜᱟ ᱵᱩᱨᱩ ᱵᱷᱳᱨ ᱜᱮᱵᱚᱱ ᱟᱵᱚ ᱫᱚᱵᱚᱱ ᱵᱮᱵᱷᱟᱨ ᱢᱟ, ᱱᱚᱣᱟ ᱦᱟᱴ ᱯᱟᱛᱼᱼ ᱟᱨ ᱯᱨᱳᱜᱨᱟᱢ ᱠᱚᱨᱮ ᱫᱚ ᱱᱟᱦᱟᱜ ᱮᱠᱟᱞ ᱵᱟᱝ ᱫᱚᱨᱠᱟᱨ ᱠᱟᱱᱟ᱾ ᱟᱨ ᱧᱮᱞᱟ ᱡᱮ ᱯᱟᱛᱟ ᱠᱚᱨᱮ ᱦᱚᱸ ᱱᱟᱜ ᱟᱹᱰᱤ ᱵᱟᱹᱲᱛᱤ ᱜᱮ ᱱᱮᱛᱟᱨ ᱫᱚ ᱱᱟᱜ ᱵᱤᱡᱽᱱᱮᱥ ᱞᱮᱠᱟ ᱠᱚ ᱮᱦᱚᱵ ᱟᱠᱟᱫᱟ᱾ ᱢᱤᱫ ᱥᱮᱫ ᱨᱮ ᱯᱨᱳᱜᱨᱟᱢ ᱦᱩᱭᱩᱜ ᱠᱟᱱᱟ ᱟᱨ ᱢᱤᱫ ᱥᱮᱫ ᱨᱮᱫᱚ ᱡᱟᱦᱟᱸ ᱛᱤᱱᱟᱹᱜ ᱯᱨᱳᱜᱨᱟᱢ ᱨᱮ ᱦᱚᱲ ᱠᱚ ᱥᱮᱱ ᱟᱠᱟᱱᱟ ᱥᱮ ᱵᱟᱝ ᱚᱱᱟ ᱠᱷᱚᱱᱟᱜ ᱵᱟᱹᱲᱛᱤ ᱩᱱᱠᱩ ᱦᱟᱺᱰᱤ ᱵᱟᱞᱟ ᱜᱮ ᱚᱱᱛᱮ ᱨᱮᱠᱚ ᱛᱟᱦᱮᱱᱟ᱾ ᱮᱱᱛᱮᱫ ᱱᱚᱣᱟ ᱫᱚ ᱢᱟᱱᱮ ᱮᱠᱟᱞ ᱵᱮᱥ ᱫᱚ ᱦᱟᱜ ᱵᱟᱝ ᱦᱩᱭᱩᱜ ᱠᱟᱱᱟ᱾
ᱦᱮᱸ
ᱟᱫᱚ ᱟᱵᱚᱨᱮᱱ ᱠᱤᱪᱷᱩ ᱜᱟᱱ ᱵᱩᱫᱽᱫᱷᱤ ᱡᱤᱵᱤ ᱠᱚᱦᱚᱸ ᱚᱱᱟ ᱞᱟᱹᱜᱤᱫ ᱛᱮ ᱠᱚ ᱨᱚᱲᱮᱫ ᱜᱮᱭᱟ ᱟᱨ ᱢᱤᱢᱤᱫ ᱡᱟᱭᱜᱟ ᱨᱮᱫᱚ ᱠᱚ ᱵᱚᱱᱫᱚᱭᱮᱫ ᱜᱮᱭᱟ ᱱᱟᱦᱟᱜ ᱦᱟᱺᱰᱤ ᱯᱟᱹᱨᱣᱟᱹ ᱠᱚ ᱟᱫᱚ ᱟᱵᱚ ᱦᱚᱸ ᱩᱱᱠᱩ ᱜᱚᱲᱚ ᱞᱟᱹᱠᱛᱤ ᱠᱟᱱᱟ᱾ ᱡᱮᱦᱮᱛᱩ ᱱᱚᱣᱟ ᱫᱚ ᱵᱟᱹᱲᱤᱡ ᱡᱤᱱᱤᱥ ᱠᱟᱱᱟ, ᱱᱚᱣᱟ ᱫᱚ ᱵᱟᱵᱚᱱ ᱵᱮᱵᱚᱦᱟᱨᱟ ᱟᱨ ᱟᱵᱚ ᱱᱟᱣᱟ ᱡᱩᱣᱟᱹᱱ ᱠᱚᱲᱟ ᱵᱟᱹᱵᱩ ᱜᱤᱫᱽᱨᱟᱹ ᱠᱚᱦᱚᱸ ᱟᱵᱚ ᱵᱷᱟᱹᱜᱤ ᱰᱟᱦᱟᱨ ᱛᱮ ᱟᱹᱭᱩᱨ ᱫᱚᱨᱠᱟᱨ ᱠᱟᱱᱟ ᱾
ᱦᱳᱭ ᱦᱳᱭ ᱾ ᱛᱟᱯᱚᱨ ᱱᱚᱜᱼᱚᱭ ᱱᱟᱭᱤᱴ ᱯᱨᱳᱜᱨᱟᱢ ᱦᱚᱸᱠᱚ ᱦᱩᱭᱩᱜ ᱠᱟᱱᱟ ᱵᱟᱝ ᱾
ᱦᱩᱸ ᱾
ᱚᱱᱟ ᱠᱚᱦᱚᱸ ᱡᱚᱫᱤ ᱢᱟᱱᱮ ᱚᱱᱟ ᱱᱟᱭᱤᱴ ᱯᱨᱳᱜᱨᱟᱢ ᱦᱩᱭᱩᱜ ᱠᱟᱱᱟ, ᱮᱵᱟᱨᱮ ᱮᱦᱚᱵ ᱟᱠᱟᱱᱟ ᱚᱱᱟ ᱛᱚ ᱢᱤᱫ ᱫᱷᱟᱣ ᱨᱮᱛᱚ ᱵᱟᱢ ᱵᱚᱱᱫᱚ ᱫᱟᱲᱮᱭᱟᱜᱼᱟ ᱾ ᱟᱫᱚ ᱡᱩᱫᱤ ᱚᱱᱟ ᱱᱟᱭᱤᱴ ᱯᱨᱳᱜᱨᱟᱢ ᱠᱚᱨᱮ ᱡᱩᱫᱤ ᱚᱱᱟ ᱚᱞᱚᱜ ᱯᱟᱲᱦᱟᱜ ᱱᱤᱭᱮ ᱡᱩᱫᱤ ᱠᱤᱪᱷᱩ ᱞᱮᱠᱪᱟᱨ ᱠᱚᱠᱚ ᱡᱩᱫᱤ ᱠᱚ ᱮᱢᱟ ᱟᱵᱚᱨᱮᱱ ᱡᱟᱦᱟᱸᱭ, ᱢᱟᱨᱟᱝ ᱜᱚᱝᱠᱮ ᱛᱟᱠᱚ, ᱛᱟᱦᱞᱮ ᱠᱷᱟᱡ ᱪᱤᱠᱟᱹᱛᱮ ᱵᱷᱟᱜᱤ ᱦᱩᱭᱳᱜᱼᱟ, ᱩᱱᱠᱩ ᱦᱚᱸᱠᱚ ᱥᱮᱬᱟᱭᱟ ᱟᱪᱪᱷᱟ ᱾ ᱩᱱᱠᱩ ᱢᱟᱠᱚ ᱡᱟᱦᱟᱸᱭ ᱛᱤᱱᱟᱹᱜ ᱠᱚ ᱪᱟᱞᱟᱜ ᱠᱟᱱᱟ ᱠᱚ ᱜᱤᱫᱽᱨᱟᱹ ᱩᱱᱠᱩ ᱫᱚ ᱡᱟᱹᱨᱩᱲ ᱜᱮ ᱚᱲᱟᱜ ᱨᱮᱛᱚ ᱠᱚ ᱢᱮᱛᱟ ᱠᱚ ᱠᱟᱱ ᱜᱮᱭᱟ ᱡᱮ ᱪᱮᱫ ᱞᱮᱠᱟ ᱯᱨᱳᱜᱨᱟᱢ ᱠᱚᱨᱮ ᱯᱮ ᱪᱟᱞᱟᱜ ᱠᱟᱱᱟ ᱚᱱᱠᱟ ᱯᱟᱲᱦᱟᱜ ᱚᱞᱚᱜ ᱯᱟᱲᱦᱟᱣ ᱥᱮ ᱦᱚᱸ ᱫᱷᱮᱭᱟᱱᱟᱜ ᱯᱮ, ᱚᱱᱟ ᱠᱚᱫᱚ ᱠᱚ ᱢᱮᱛᱟ ᱠᱩ ᱢᱮᱛᱟ ᱠᱚ ᱠᱟᱱ ᱜᱮᱭᱟ ᱾ ᱯᱟᱨ ᱩᱱᱠᱩ ᱪᱮᱫ ᱠᱚ ᱢᱮᱱ ᱪᱮᱫ ᱠᱚ ᱢᱮᱛᱟ ᱠᱚ ᱠᱟᱱᱟ ᱟᱠᱚ ᱨᱮᱱ ᱜᱚ ᱵᱟᱵᱟ ᱵᱟᱝ ᱟᱞᱮᱫᱚ ᱯᱨᱚ ᱠᱷᱟᱹᱞᱤ ᱯᱚᱨᱚᱜᱮᱨᱟᱢ ᱧᱮᱞ ᱜᱮᱯᱮ ᱢᱟ ᱢᱟᱱᱟᱣᱮᱫ ᱞᱮᱭᱟ, ᱯᱚᱨᱚᱜᱮᱨᱟᱢ ᱧᱮᱞ ᱜᱤ ᱢᱟᱱ ᱢᱟᱱᱟᱧ ᱠᱟᱱᱟ ᱯᱮ ᱾ ᱠᱷᱟᱹᱞᱤ ᱚᱞᱚᱜ ᱯᱟᱲᱦᱟᱜ ᱚᱞᱚᱜ ᱯᱟᱲᱦᱟᱜ ᱯᱮ ᱢᱮᱱᱫᱟ ᱾ ᱦᱩᱸ ᱛᱚ ᱱᱤᱛᱚᱜ ᱱᱚᱜᱼᱚᱭ ᱮᱵᱟᱨᱮ ᱚᱸᱰᱮ ᱦᱚᱸ ᱡᱩᱫᱤ ᱚᱱᱟ ᱠᱚ ᱱᱤᱭᱮ ᱚᱞᱚᱜ ᱯᱟᱲᱦᱟᱣ ᱨᱮ ᱡᱩᱫᱤ ᱠᱚ ᱢᱟᱨᱟᱝ ᱜᱚᱝᱠᱮ ᱛᱟᱠᱚ ᱡᱩᱫᱤ ᱠᱚ ᱞᱟᱹᱭᱟ ᱠᱩ ᱪᱤᱫ ᱦᱩᱭᱩᱜᱼᱟ ᱟᱫᱚ ᱩᱱᱠᱩ ᱠᱚ ᱦᱩᱫᱤᱥ ᱟᱠᱚ ᱡᱮ ᱟᱪᱪᱷᱟ ᱚᱞᱚᱜ ᱯᱟᱲᱦᱟᱜ ᱫᱚ ᱩᱱᱟᱹᱜ ᱜᱮ ᱡᱚᱨᱩᱨᱤ ᱜᱮᱭᱟ ᱥᱚᱵ ᱡᱟᱭᱜᱟ ᱨᱮ ᱜᱮ ᱠᱚ ᱟᱞᱮ ᱠᱚ ᱢᱮᱛᱟ ᱞᱮ ᱠᱟᱱᱟ ᱾ ᱮᱵᱟᱨᱮ ᱱᱟᱭᱤᱴ ᱯᱨᱳᱜᱨᱟᱢ ᱛᱚ ᱪᱟᱞᱟᱜ ᱛᱚ ᱵᱟᱝᱠᱚ ᱵᱚᱱᱫᱚᱭᱟ ᱾ ᱪᱟᱞᱟᱜ ᱜᱮᱭᱟ ᱠᱚ ᱚᱸᱰᱮ ᱦᱚᱸ ᱡᱩᱫᱤ ᱠᱤᱪᱷᱩ ᱚᱱᱟ ᱠᱚ ᱡᱩᱫᱤ ᱠᱚ ᱞᱟᱹᱭ ᱥᱚᱫᱚᱨ ᱟᱠᱚᱣᱟ, ᱛᱟᱦᱚᱞᱮ ᱠᱷᱟᱡ ᱪᱮᱫ ᱦᱩᱭᱩᱜᱟ ᱚᱞᱚᱜ ᱯᱟᱲᱦᱟᱣ ᱫᱤᱠ ᱫᱤᱭᱮ ᱞᱟᱦᱟᱜ ᱛᱟᱵᱚᱱᱟ ᱠᱚ ᱱᱮᱛᱟᱨ ᱠᱚ ᱡᱟᱦᱟᱸᱭ ᱜᱤᱫᱽᱨᱟᱹ ᱠᱚ ᱠᱚ ᱦᱟᱨᱟᱜ ᱠᱟᱱᱟ ᱾
ᱦᱩᱸ
ᱦᱮᱸ
ᱮᱱᱛᱮ ᱟᱛᱩ ᱚᱲᱟᱜ ᱠᱚᱨᱮ ᱦᱚᱸ ᱥᱟᱨᱟ ᱜᱷᱟᱹᱲᱤᱡ ᱜᱮ ᱢᱟᱱᱮ ᱚᱞᱚᱜ ᱯᱟᱲᱦᱟᱣ ᱨᱮᱱᱟᱜ ᱜᱮ ᱪᱟᱨᱪᱟᱣ ᱦᱩᱭᱩᱜ ᱠᱷᱟᱱ ᱫᱚ ᱟᱠᱚ ᱛᱮ ᱜᱮ ᱜᱤᱫᱽᱨᱟᱹ ᱠᱚᱦᱚᱸ ᱠᱚ ᱚᱞᱚᱜ ᱯᱟᱲᱦᱟᱜ ᱥᱮᱫ ᱠᱚ ᱟᱹᱭᱩᱨᱚᱜᱼᱟ᱾
ᱦᱳᱭ ᱛᱚᱵᱮ ᱠᱷᱟᱱ ᱜᱮ ᱚᱞᱚᱜ ᱯᱟᱲᱦᱟᱜ ᱠᱚ ᱥᱮᱬᱟᱭᱟ ᱛᱚᱵᱮ ᱛᱚ ᱠᱚ ᱦᱟᱺᱰᱤ ᱯᱟᱹᱣᱨᱟᱹ ᱫᱚ ᱵᱟᱝ ᱠᱚ ᱧᱩᱭᱟ ᱢᱟᱱᱮ ᱥᱮ ᱦᱟᱺᱰᱤ ᱦᱟᱺᱰᱤ ᱯᱟᱹᱣᱨᱟᱹ ᱫᱚ ᱮᱠᱟᱞ ᱫᱚ ᱵᱟᱝ ᱵᱚᱱᱫᱚᱜᱼᱟ ᱾ ᱛᱚ ᱢᱟᱱᱮ ᱪᱮᱜ ᱱᱮᱛᱟᱨ ᱪᱮᱫ ᱞᱮᱠᱟ ᱠᱚ ᱧᱩᱭᱮᱫᱟ ᱧᱩ ᱵᱷᱸᱤᱫᱟᱹᱲ ᱚᱱᱟ ᱫᱚ ᱵᱟᱝ ᱜᱮ
ᱦᱩᱸ
ᱦᱟᱱᱛᱮ ᱱᱟᱛᱮ ᱠᱚ ᱜᱩᱲᱫᱟᱹᱝ ᱵᱟᱲᱟᱭ ᱠᱟᱱᱟ ᱠᱚ ᱚᱱᱟ ᱠᱚ ᱵᱟᱝ ᱧᱮᱞᱚᱜᱼᱟ᱾ ᱟᱠᱩ ᱠᱮ ᱞᱟᱡᱟ ᱯᱟᱲᱟ ᱠᱚ ᱵᱩᱡᱟ, ᱡᱚᱠᱷᱚᱱ ᱥᱤᱠ ᱢᱟᱱᱮ ᱟᱠᱚ ᱛᱮ ᱜᱮ ᱡᱚᱠᱷᱚᱱ ᱥᱤᱠᱷᱱᱟᱹᱛ ᱛᱚᱜᱟᱠᱚ ᱵᱟᱝ ᱾ ᱛᱚ ᱟᱠᱩ ᱜᱤ ᱢᱟᱱᱮ ᱵᱟᱹᱲᱤᱡ ᱠᱚ ᱢᱚᱱᱮᱭᱟ ᱡᱮ ᱟᱞᱮ ᱩᱱᱟᱜ ᱥᱤᱠᱷᱱᱟᱹᱛ ᱦᱩᱭ ᱠᱟᱛᱮ ᱤᱧ ᱢᱟᱥᱴᱟᱨ ᱦᱩᱭ ᱠᱟᱛᱮ ᱥᱮ ᱤᱧ ᱡᱟᱦᱟᱸᱱᱟᱜ ᱜᱮ ᱦᱩᱭ ᱠᱟᱛᱮ ᱤᱧ ᱪᱮᱫᱟ ᱩᱱᱟᱹᱜ ᱤᱧ ᱧᱩᱭᱮᱫᱟ ᱟᱨ ᱦᱚᱲ ᱪᱮᱫ ᱠᱚ ᱢᱤ ᱢᱮᱛᱟᱧᱟ᱾ ᱛᱩᱡᱮ ᱩᱱᱟᱹᱜ ᱯᱟᱲᱦᱟᱣ ᱠᱟᱛ ᱛᱮ ᱚᱱᱠᱟ ᱛᱟᱭ ᱟᱹᱠᱤᱞ ᱩᱱᱟᱹᱜ ᱥᱤᱠᱷᱱᱟᱹᱛ ᱠᱟᱛᱮ ᱦᱚᱜᱚᱱᱟ ᱠᱚ ᱚᱱᱠᱟ ᱠᱟᱹᱢᱤ ᱵᱟᱲᱟᱭ ᱫᱟ ᱛᱚ ᱟᱡ ᱱᱤᱡᱮ ᱟᱡᱜᱮ ᱵᱟᱹᱲᱤᱡ ᱮ ᱵᱩᱡᱟ᱾ ᱛᱚ ᱚᱱᱟ ᱛᱮ ᱫᱚᱢᱮ ᱡᱚᱨᱩᱨᱤ ᱠᱟᱱᱟ ᱚᱞᱚᱜ ᱯᱟᱲᱟᱜ ᱚᱱᱟᱛᱮ ᱜᱤᱫᱽᱨᱟᱹ ᱦᱚᱸ ᱠᱩᱨᱩ ᱡᱚᱨᱩᱨᱤ ᱠᱟᱱᱟ ᱾ ᱠᱟᱹᱴᱤᱠ ᱠᱷᱚᱭ ᱜᱮ ᱟᱢ ᱢᱮᱱᱟᱢ ᱡᱮ ᱯᱷᱟᱭᱤᱵ ᱥᱤᱠᱥ ᱨᱮ ᱨᱟᱠᱟᱵ ᱱᱮᱛᱟᱨᱯᱚᱨᱮᱧ ᱥᱤᱠᱷᱱᱟᱹᱛ ᱥᱤᱠᱷᱟᱣ ᱮᱭᱟ ᱜᱟᱭᱰ ᱮᱭᱟ ᱥᱮ ᱪᱮ ᱛᱟ ᱫᱚ ᱵᱟᱝ ᱠᱟᱹᱴᱤᱡ ᱠᱷᱚᱱ ᱜᱮ ᱯᱮ ᱥᱮᱨᱢᱟ ᱯᱩᱱ ᱥᱮᱨᱢᱟ ᱦᱩᱭᱱᱟ ᱯᱮ ᱯᱩᱱ ᱵᱚᱪᱷᱚᱨ ᱨᱮᱱ ᱦᱩᱭᱱᱟ ᱛᱚ ᱟᱢ ᱩᱱᱤ ᱠᱟᱹᱴᱤᱡ ᱠᱷᱳᱡ ᱜᱮᱭ ᱟᱫᱚ ᱩᱱᱤ ᱫᱚ ᱥᱮᱲᱟᱣᱟᱭ
ᱦᱳᱭ ᱦᱳ
ᱦᱩᱸ
ᱮᱱᱛᱮ ᱮᱱᱛᱮ ᱟᱯᱮ ᱚᱱᱛᱮ ᱫᱚ ᱦᱟᱸᱜ ᱚᱞᱪᱤᱠᱤ ᱫᱚᱠᱚ ᱯᱟᱲᱦᱟᱣᱮᱫ ᱠᱚᱣᱟ ᱥᱮ ᱵᱟᱝ?
ᱦᱩᱸ ᱦᱮᱸ ᱡᱟᱹᱥᱛᱤ ᱜᱮ ᱡᱟᱹᱥᱛᱤ ᱜᱮ ᱟᱫᱚ ᱱᱤᱛᱚᱜ ᱫᱚ ᱫᱚᱢᱮ ᱡᱳᱨᱼᱥᱳᱨ ᱜᱮ ᱪᱟᱹᱞᱩ ᱠᱟᱱᱟ, ᱡᱷᱚᱛᱚ ᱦᱚᱲ ᱟᱫᱚ ᱚᱞᱪᱤᱠᱤ ᱥᱩᱨᱩ ᱠᱟᱱᱛᱮᱫᱚ ᱢᱟᱪᱮᱫ ᱠᱚᱠᱚ ᱵᱮᱱᱟᱜ ᱠᱟᱱᱟ ᱠᱩ ᱢᱟᱥᱴᱟᱨ ᱰᱤᱜᱨᱤ ᱠᱚᱠᱚ ᱠᱚᱨᱟᱣ ᱠᱟᱜ ᱠᱟᱱᱟ ᱠᱩ᱾ ᱢᱟᱱᱮ ᱱᱚᱛᱮ ᱫᱚ ᱠᱚᱢᱯᱤᱴᱤᱥᱚᱱ ᱫᱚ ᱫᱚᱢᱮᱸ ᱡᱟ. ᱥᱛᱤ ᱜᱮᱭᱟ, ᱢᱟᱱᱮ ᱩᱱᱟ. ᱜ ᱢᱟᱱᱮ ᱚᱱᱟ ᱠᱚ ᱫᱤᱠ ᱫᱤᱭᱮ ᱫᱚ ᱚᱞᱪᱤᱠᱤ ᱫᱤᱠ ᱫᱤᱭᱮ ᱫᱚ ᱢᱟᱱᱮ ᱮᱛᱚ ᱢᱟᱱᱮ ᱞᱟᱦᱟᱣ ᱠᱟᱱᱟ ᱱᱤᱛᱳᱜ ᱫᱷᱟᱹᱵᱤᱡ ᱫᱚ ᱛᱚ ᱠᱚᱢᱯᱤᱴᱤᱥᱮᱱ ᱫᱚᱢᱮ ᱵᱟᱹᱲᱛᱤ
ᱦᱩᱸ ᱦᱩᱸ᱾
ᱚᱠᱚᱭ ᱪᱟᱱᱥ ᱧᱟᱢᱟᱭ ᱵᱟᱭ ᱧᱟᱢᱟ ᱢᱟᱱᱮ ᱫᱚᱢᱮ ᱢᱟᱱᱮ ᱮᱛᱚ ᱵᱷᱟ. ᱜᱤ ᱵᱷᱟ. ᱜᱤ ᱠᱩ ᱢᱟᱪᱮᱫ ᱠᱩ ᱛᱤᱸᱜᱩ ᱠᱟᱱᱟ ᱠᱚ ᱨᱟᱠᱟᱵ ᱠᱟᱱᱟ ᱠᱚ ᱟᱥᱳᱜ ᱞᱮᱠᱟᱜᱮ ᱢᱟᱥᱴᱟᱨ ᱰᱤᱜᱽᱨᱤ ᱠᱚ ᱠᱚᱨᱟᱣ ᱠᱟᱫ ᱛᱟᱢᱟ᱾
ᱦᱩᱸ᱾
ᱦᱩᱸ᱾
ᱮᱱᱛᱮᱜ ᱪᱟᱹᱠᱨᱤ ᱠᱚᱦᱚᱸ ᱠᱚ ᱧᱟᱢ ᱵᱟᱲᱟ ᱠᱟᱜ ᱜᱮᱭᱟ᱾
ᱦᱩᱸ ᱦᱩᱸ ᱦᱩᱸ ᱯᱟᱹᱴᱷᱩᱣᱟᱹ ᱠᱚᱨᱮ ᱠᱩ ᱤᱥᱠᱩᱞ ᱠᱚᱨᱮ ᱠᱚ ᱯᱟᱲᱦᱟᱣᱮᱫ ᱠᱚᱣᱟ ᱠᱩ᱾
ᱦᱳᱭ ᱴᱷᱤᱠ ᱜᱮᱭᱟ ᱦᱟᱸᱜᱼᱟᱭ ᱩᱸ ᱟᱵᱚ ᱱᱚᱣᱟ ᱚᱞᱪᱤᱠᱤ ᱦᱚᱸ ᱩᱱᱟᱹᱜ ᱵᱮᱥᱤ ᱟᱫᱷᱮᱠ ᱠᱚᱫᱚ ᱵᱟᱝ ᱠᱚ ᱠᱩᱥᱤᱭᱟᱜᱼᱟ, ᱮᱱᱠᱷᱟᱱ ᱩᱱᱠᱩ ᱚᱠᱟ ᱞᱮᱠᱟ ᱵᱩᱡᱷᱟᱹᱣ ᱟᱠᱚ ᱠᱷᱟᱱ ᱩᱱᱠᱩ ᱠᱚ ᱚᱱᱟ ᱠᱚ ᱵᱩᱡᱷᱟᱹᱣ ᱧᱟᱢᱟ᱾
ᱚᱠᱚᱭ ᱛᱟᱠᱚ?
ᱡᱟᱦᱟᱸᱭ ᱠᱷᱚᱱᱟᱜ ᱟᱵᱚᱨᱮᱱ ᱠᱤᱪᱷᱩ ᱦᱚᱲ ᱢᱮᱱᱟᱜ ᱠᱚᱣᱟ ᱩᱱᱠᱩ ᱵᱟᱝᱠᱚ ᱠᱩᱥᱤᱭᱟᱜ ᱠᱟᱱᱟ ᱟᱫᱷᱮᱠ ᱠᱷᱚᱱ ᱦᱟᱸᱜ ᱟᱡᱚᱢ ᱵᱟᱲᱟᱜ ᱠᱟᱱᱟ᱾
ᱵᱟᱝ ᱚᱱᱟ ᱛᱚ ᱚᱞᱪᱤᱠᱤ ᱚᱞᱪᱤᱠᱤ ᱡᱩᱫᱤ ᱵᱟᱝᱠᱚ ᱠᱩᱥᱤᱭᱟᱜ ᱠᱟᱱᱟ ᱱᱤᱭᱟᱹ ᱫᱚ ᱛᱷᱚᱲᱟ ᱢᱟᱱᱮ ᱪᱮᱫ ᱞᱮᱠᱟ ᱵᱩᱡᱷᱟᱹᱜ ᱠᱟᱱᱟ ᱟᱵᱚ ᱱᱤᱡᱮᱨᱟᱜ ᱡᱟᱦᱟᱸ ᱪᱤᱠᱤ ᱠᱟᱱᱟ ᱚᱱᱟ ᱫᱚ ᱠᱤ ᱵᱟᱢ ᱥᱮᱬᱟ ᱠᱟᱜ-ᱟ ᱚᱱᱟ ᱫᱚ ᱥᱮᱲᱟ ᱡᱚᱨᱩᱨᱤ ᱠᱟᱱ ᱜᱮᱭᱟ ᱚᱱᱟ ᱡᱩᱫᱤ ᱵᱟᱢ ᱥᱮᱬᱟᱭᱟ ᱛᱚ ᱟᱢ ᱦᱤᱡᱩᱜ ᱠᱟᱱ ᱫᱤᱱ ᱨᱮ ᱪᱤᱠᱟᱛᱮᱢ ᱢᱟᱱᱮ ᱟᱢᱟᱜ ᱮᱴᱟᱜ ᱯᱟᱹᱨᱥᱤ ᱢᱟ ᱢᱮᱱᱟᱜ ᱜᱮ, ᱟᱢᱟᱜ ᱵᱷᱟᱥᱟ ᱟᱢ ᱡᱟᱦᱟᱸ ᱤᱭᱟᱹᱛᱮᱢ ᱨᱚᱲ ᱫᱟ, ᱡᱟᱦᱟᱸ ᱟᱲᱟᱝ ᱛᱮᱢ ᱨᱚᱲ ᱫᱟ ᱥᱮ ᱡᱟᱦᱟᱸ ᱥᱚᱵᱫᱚᱢ ᱢᱮᱱ ᱫᱟ ᱚᱱᱟ ᱨᱮᱱᱟᱜ ᱡᱩᱫᱤ ᱚᱱᱟ ᱞᱤᱯᱤ ᱠᱩ ᱪᱤᱠ ᱵᱟᱢ ᱡᱩᱫᱤ ᱵᱟᱢ ᱥᱮᱬᱟ ᱠᱟᱜᱼᱟ, ᱛᱚ ᱱᱤᱭᱟᱹ ᱫᱚ ᱢᱤᱫᱴᱮᱱ ᱦᱤᱡᱩᱜ ᱠᱟᱱ ᱫᱤᱱ ᱞᱟᱹᱜᱤᱫ ᱫᱚ ᱫᱚᱢᱮ ᱢᱟᱱᱮ ᱵᱷᱟᱹᱜᱤ ᱤᱭᱟᱹ ᱫᱚ ᱵᱟᱝ ᱠᱟᱱᱟ, ᱱᱚᱛᱮ ᱟᱫᱚ ᱡᱟᱦᱟᱸᱟᱭ ᱟᱫᱚ ᱥᱚᱵ ᱦᱚᱲᱟᱜ ᱢᱚᱱᱚᱵᱷᱚᱵ ᱢᱚᱱᱚᱵᱷᱟᱵ ᱫᱚ ᱟᱞᱟᱫᱟ ᱟᱞᱟᱫᱟ ᱜᱮᱭᱟ ᱛᱚ, ᱡᱮᱢᱚᱱ ᱠᱟᱹᱴᱩᱵ ᱨᱮ ᱛᱤ ᱛᱤ ᱨᱮᱭᱟᱜ ᱠᱟᱹᱴᱩᱵ ᱥᱚᱢᱟᱱ ᱵᱟᱹᱪᱩᱜᱼᱟ᱾ ᱱᱤᱭᱟᱹ ᱫᱚ ᱢᱟᱱᱮ ᱡᱟᱦᱟᱸ ᱥᱮᱫ ᱡᱚᱫᱤ ᱱᱚᱝᱠᱟ ᱦᱩᱭᱩᱜ ᱠᱟᱱᱟ ᱛᱟᱦᱚᱞᱮ ᱱᱤᱭᱟᱹ ᱫᱚ ᱤᱭᱟᱹ ᱜᱮᱭᱟ ᱠᱟᱹᱴᱤᱡ ᱫᱷᱮᱭᱟᱱ ᱡᱟᱨᱩᱨᱤ ᱠᱟᱱᱟ᱾
ᱦᱩᱸ ᱦᱩᱸ᱾
ᱟᱫᱚ ᱦᱟᱸᱜ ᱦᱩᱭᱩᱜᱼᱟ ᱩᱱᱠᱩ ᱦᱚᱸᱠᱩ ᱮᱜ ᱢᱟᱱᱮ ᱵᱩᱡ ᱜᱮᱭᱟ ᱠᱚ ᱦᱟᱸᱜ᱾ ᱵᱟᱝ ᱵᱩᱡ ᱞᱮᱠᱟ ᱫᱚ ᱵᱟᱝ ᱦᱤᱡᱩᱜ ᱠᱟᱱ ᱫᱤᱱ ᱨᱮ ᱦᱩᱸ᱾
ᱛᱚ ᱜᱚᱝᱠᱮ ᱚᱠᱛᱚ ᱢᱟ ᱦᱳᱭ ᱦᱮᱡ ᱮᱱ ᱢᱟ ᱛᱟᱦᱞᱮ ᱦᱮᱸ ᱟᱨ ᱦᱟᱸᱜ ᱯᱚᱨᱮ ᱨᱚᱯᱚᱲ ᱦᱩᱭᱩᱜᱼᱟ, ᱟᱹᱰᱤ ᱵᱮᱥ ᱵᱩᱡᱷᱟᱹᱣᱱᱟ᱾ ᱟᱵᱮᱱ ᱥᱮᱫ ᱛᱮ, ᱨᱚᱲ ᱠᱟ ᱛᱮᱫ
ᱟᱹᱰᱤ ᱟᱹᱰᱤ ᱥᱟᱨᱦᱟᱣ, ᱢᱟ ᱟᱹᱵᱤᱱ ᱥᱟᱞᱟᱜ ᱠᱟᱛᱷᱟ ᱠᱟᱛᱮᱫ ᱾ ᱢᱟ! ᱮᱱᱠᱷᱟᱱ ᱡᱚᱦᱟᱨ ᱾
ᱡᱚᱦᱟᱨ ᱾ ᱪᱮᱼᱮᱼᱡ ᱾